ᱦᱮᱞᱳ ᱜᱚᱢᱠᱮ
ᱦᱮᱸ ᱜᱚᱝᱠᱮ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ ᱜᱚᱝᱠᱮ
ᱦᱮᱸ ᱡᱚᱦᱟᱨ ᱜᱮ ᱜᱚᱝᱠᱮ
ᱡᱚᱦᱟᱨ ᱜᱮ
ᱦᱮᱸ ᱪᱮᱫ ᱠᱚᱫᱚ ᱵᱤᱱ ᱪᱤᱠᱟᱹ ᱵᱟᱲᱟᱭᱮᱫᱟ ᱟᱫᱚ
ᱟᱹᱞᱤᱧ ᱫᱚ ᱜᱚᱝᱠᱮ ᱦᱚᱸᱜᱼᱚᱭ ᱠᱷᱮᱛ ᱥᱮᱫ ᱞᱤᱧ ᱦᱮᱡ ᱟᱠᱟᱱᱟ ᱵᱤᱛᱟᱹ ᱢᱟᱜ ᱠᱚ ᱟᱨ ᱠᱟᱹᱢᱤᱱ ᱢᱩᱱᱤᱥ ᱦᱚᱸ ᱢᱮᱱᱟᱜ ᱠᱚᱛᱟᱞᱤᱧᱟ
ᱦᱮᱸ
ᱛᱟᱦᱚᱞᱮ ᱠᱷᱟᱹᱡᱟᱹᱲᱤ ᱠᱚᱦᱚᱸ ᱞᱤᱧ ᱟᱹᱜᱩ ᱛᱚᱨᱟ ᱟᱠᱟᱫᱟ ᱟᱨ ᱦᱚᱸᱜ ᱚᱭ ᱠᱷᱮᱛ ᱥᱮᱫ ᱜᱮᱞᱤᱧ ᱫᱩᱲᱩᱵ ᱟᱠᱟᱱᱟ ᱟᱨᱠᱤ
ᱟᱪᱪᱷᱟ ᱟᱪᱪᱷᱟ ᱟᱫᱚ ᱵᱷᱤᱛᱟᱹᱣᱟ ᱠᱚᱫᱚ ᱯᱩᱨᱟᱹᱣ ᱠᱮᱫᱟ ᱵᱤᱱ ᱥᱮ ᱟᱹᱨᱤᱜᱤᱭᱟ
ᱦᱮᱸ ᱜᱚᱝᱠᱮ ᱤᱭᱟᱹ ᱫᱚᱠᱚ ᱢᱟᱜᱮᱫ ᱜᱮᱭᱟ ᱢᱩᱱᱤᱥ ᱫᱚ ᱤᱧ ᱫᱚ ᱠᱟᱹᱴᱤᱡ ᱫᱟᱨᱮ ᱵᱩᱴᱟᱹ ᱥᱮᱫ ᱤᱧ ᱫᱩᱲᱩᱵ ᱟᱠᱟᱱᱟ
ᱟᱪᱪᱷᱟ
ᱦ ᱥᱮ
ᱟᱨ ᱜᱚᱝᱠᱮ ᱛᱟᱦᱞᱮ ᱨᱚᱦᱚᱭ ᱠᱚᱫᱚ ᱢᱟᱱᱮ ᱡᱳᱨᱥᱳᱨ ᱜᱮ ᱪᱟᱹᱞᱩ ᱠᱟᱱ ᱛᱟᱯᱮᱭᱟ ᱛᱟᱦᱞᱮ ᱟᱯᱮᱥᱮᱱ ᱫᱚ ᱵᱟᱝ
ᱦᱮᱸ ᱡᱳᱨ ᱧᱚᱜ ᱜᱮ ᱪᱟᱹᱞᱩ ᱠᱟᱱ ᱛᱟᱞᱮᱭᱟ ᱟᱨ ᱫᱟᱜ ᱦᱚᱸ ᱢᱚᱴᱟᱢᱩᱴᱤ ᱴᱤ ᱦᱚᱞᱟ ᱢᱟᱚᱫᱷᱮᱨ ᱫᱟᱜ ᱟᱠᱟᱫᱟ ᱵᱷᱟᱜᱤ ᱜᱮ
ᱦᱮᱸ ᱵᱷᱟᱜᱤ ᱴᱷᱤᱠ ᱜᱮ ᱫᱟᱜ ᱠᱮᱫᱟᱭ ᱧᱮᱞᱚᱜ ᱠᱟᱱ ᱛᱟᱦᱮᱸ
ᱦᱮᱸ ᱚᱱᱟᱛᱮᱜᱮ ᱨᱚᱦᱚᱭ ᱫᱚ ᱦᱩᱭᱩᱜ ᱠᱟᱱ ᱛᱟᱞᱮᱭᱟ ᱟᱨᱠᱤ ᱟᱨ ᱜᱷᱩᱴᱩ ᱢᱟᱜ ᱛᱚᱞᱟ ᱠᱚᱫᱚ ᱵᱟᱹᱱᱩᱜ ᱛᱟᱞᱮᱭᱟ ᱜᱷᱩᱴᱩ ᱫᱚ ᱫᱮᱨᱤ ᱜᱮᱛᱟᱞᱮᱭᱟ ᱱᱚᱜᱼᱚᱭ ᱵᱟᱹᱭᱦᱟᱹᱲ ᱠᱚᱜᱮᱞᱮ ᱨᱚᱦᱚᱭ ᱵᱟᱲᱟᱭᱮᱫᱟ
ᱟᱪᱪᱷᱟ ᱟᱞᱮ ᱥᱮᱱ ᱦᱚᱸ ᱚᱱᱠ ᱜᱮ ᱜᱚᱝᱠᱮ ᱦᱚᱞᱟ ᱢᱟ ᱨᱮᱱᱟᱜ ᱫᱟᱜ ᱢᱟᱱᱮ ᱟᱹᱰᱤ ᱡᱳᱨᱮ ᱫᱟᱜ ᱠᱮᱫᱟ ᱥᱮ ᱟᱫᱚ ᱢᱟᱱᱮ ᱟᱞᱮ ᱦᱚᱸ ᱨᱚᱦᱚᱭ ᱠᱚᱫᱚ ᱜᱟᱱ ᱠᱟᱱ ᱛᱟᱞᱮᱭᱟ ᱟᱫᱚ ᱵᱤᱛᱟᱹ ᱠᱚ ᱪᱟᱞᱟᱜ ᱠᱟᱱ ᱜᱮᱭᱟ ᱢᱟᱜ ᱟᱞᱮ ᱫᱚ ᱞᱟᱦᱟᱞᱮ ᱵᱚᱨ ᱪ ᱫᱫᱟ ᱛᱟᱨᱯᱚᱨ ᱢᱟᱱ ᱚᱱᱛᱮ ᱫᱚ ᱟᱞᱮ ᱫᱚ ᱜᱟᱹᱰᱤ ᱛᱮᱞᱮ ᱥᱩᱭᱪᱚᱭ ᱫᱟ ᱛᱚ
ᱟᱪᱪᱷᱟ ᱟᱪᱪᱷᱟ ᱦᱮᱸ
ᱟᱫᱚ ᱚᱱᱟᱢᱟ ᱵᱚᱞᱚ ᱞᱮᱱᱠᱷᱟᱱ ᱢᱤᱫ ᱫᱷᱟᱣ ᱢᱟ ᱥᱤ ᱩᱰᱩᱠ ᱞᱮᱠᱷᱟᱱ ᱟᱫᱚ ᱮᱠᱞᱟ ᱢᱟ ᱵᱟᱭ ᱥᱟᱢᱵᱟᱣᱟᱛᱚ
ᱵᱟᱝ ᱵᱟᱝ ᱦᱮᱸ
ᱦᱳᱭ ᱟᱫᱚ ᱚᱱᱟᱠᱤ ᱞᱟᱦᱟᱨᱮ ᱥᱤ ᱦᱚᱪᱚ ᱠᱟᱜᱟᱭ ᱦᱳᱭ
ᱢᱟᱱᱮ ᱡᱟᱦᱟᱸᱭ ᱠᱚ ᱥᱤ ᱦᱚᱪᱚᱭᱟ ᱚᱱᱟ ᱥᱚᱸᱜᱮ ᱛᱮᱜᱮ ᱵᱷᱟᱹᱜᱮᱤᱭᱟ ᱵᱟᱠᱷᱟᱱ ᱫᱚ ᱯᱚᱨ ᱛᱮᱫᱚ ᱵᱟᱭ ᱦᱤᱡᱩᱜᱼᱟ ᱵᱵᱤᱱ ᱧᱟᱢᱮᱭᱟ
ᱦᱳᱭ ᱦᱳᱭ ᱟᱨᱦᱚᱸ ᱮᱠᱞᱟ ᱞᱟᱹᱜᱤᱫ ᱦᱚᱸ ᱵᱟᱭ ᱜᱟᱹᱰᱤ ᱦᱚᱸ ᱵᱟᱭ ᱟᱹᱜᱩᱭᱟ
ᱟᱹᱞᱤᱧ ᱦᱚᱸ ᱜᱚᱝᱠᱮᱭᱟ ᱚᱱᱠᱟ ᱠᱟᱛᱮᱫ ᱜᱮ ᱵᱟᱨ ᱥᱤᱧ ᱚᱱᱠᱟ ᱞᱤᱧ ᱢᱮᱛᱟ ᱫᱮᱭᱟ ᱵᱟᱭ ᱦᱮᱡ ᱞᱮᱱᱟ ᱟᱫᱚ ᱛᱮᱦᱮᱧ ᱫᱚ ᱦᱚᱞᱟ ᱫᱚᱞᱤᱧ ᱯᱩᱨᱟᱹ ᱞᱤᱧ ᱛᱟᱭᱱᱚᱢ ᱞᱤᱧ ᱫᱟᱹᱲ ᱵᱟᱲᱟ ᱠᱮᱫᱟ ᱟᱫᱚ ᱚᱱᱟ ᱠᱷᱟᱹᱛᱤᱨ ᱞᱚᱥᱚᱫ ᱠᱚ ᱦᱩᱭᱮᱱ ᱛᱟᱹᱟᱞᱤᱧᱟ ᱦᱮᱸ ᱛᱟᱦᱞᱮ ᱚᱱᱟ ᱛᱮᱜᱮ ᱛᱮᱦᱤᱧ ᱨᱚᱦᱚᱭᱚᱜ ᱠᱟᱱᱟ ᱠᱟᱹᱢᱤᱱ ᱠᱚᱦᱚᱸ ᱢᱮᱱᱟᱜ ᱠᱚᱣᱟ ᱦᱮᱸ ᱨᱚᱦᱚᱭᱟᱠᱚ
ᱟᱫᱚ ᱜᱚᱝᱠᱮ ᱟᱯᱮᱥᱱ ᱫᱚ ᱥᱮᱨᱢᱟᱨ ᱨᱮ ᱢᱤᱫ ᱫᱷᱟᱣ ᱠᱚᱮ ᱨᱚᱦᱚᱭᱟ ᱥᱮ ᱵᱟᱨ ᱫᱷᱟᱣ
ᱵᱟᱝ ᱜᱚᱝᱠᱮ ᱟᱞᱮ ᱥᱮᱫ ᱫᱚ ᱢᱤᱫ ᱫᱷᱟᱣ ᱜᱮᱞᱮ ᱨᱚᱦᱚᱭᱟ ᱟᱨ ᱴᱩᱠ ᱴᱟᱠ ᱡᱟᱦᱟᱸᱭ ᱢᱮᱱᱟᱜ ᱛᱟᱠᱚᱣᱟ ᱟᱞᱮᱭᱟᱜ ᱫᱚ ᱚᱱᱠᱟ ᱫᱚ ᱵᱟᱹᱱᱩᱜᱼᱟ ᱠᱷᱮᱛ ᱠᱚᱫᱚ ᱢᱟᱱᱮ ᱵᱟᱨ ᱫᱷᱟᱣ ᱨᱚᱦᱚᱭ ᱞᱟᱹᱜᱤᱫ ᱫᱷᱚᱨᱚᱱ ᱦᱩᱲᱩ ᱦᱮᱸ ᱵᱟᱹᱱᱩᱜ ᱛᱟᱞᱮᱭᱟ ᱟᱨᱠᱤ ᱪᱟᱥ ᱫᱚᱠᱚ ᱪᱟᱥᱟ ᱢᱚᱴᱟᱢᱩᱴᱤ ᱨᱚᱦᱚᱭ ᱛᱮᱫ ᱫᱚ ᱜᱟᱱᱚᱜ ᱛᱟᱠᱚᱣᱟ ᱠᱤᱱᱛᱩ ᱩᱱᱠᱩᱣᱟᱜ ᱢᱟᱱᱮ ᱵᱮᱞᱮᱜᱼᱟ ᱩᱱ ᱥᱚᱢᱚᱭ ᱢᱟᱱᱮ ᱟᱨᱮᱡ ᱠᱟᱛᱮ ᱛᱮᱠᱮ ᱵᱤᱞᱤ ᱦᱩᱭᱩᱜᱼᱟ
ᱟᱪᱪᱷᱟ
ᱢᱟᱱᱮ ᱯᱩᱨᱟᱹ ᱚᱱᱟ ᱫᱷᱚᱨᱚᱱ ᱫᱟᱜ ᱛᱮᱫᱚ ᱵᱟᱝ ᱦᱩᱭᱩᱜ ᱛᱟᱠᱚᱣᱟ ᱟᱨᱠᱤ ᱥᱩᱨ ᱠᱚᱨᱮ ᱢᱮᱱᱟᱜᱼᱟ ᱜᱟᱰᱟ ᱠᱚ ᱢᱮᱱᱟᱜ ᱛᱟᱞᱮᱭᱟ ᱵᱟᱸᱫᱷ ᱠᱚᱦᱚᱸ ᱢᱮᱱᱟᱜᱼᱟ ᱚᱱᱟ ᱠᱷᱚᱱᱟᱜ ᱜᱮ ᱵᱮᱞᱮᱜᱼᱟ ᱟᱨᱠᱤ ᱦᱩ ᱡᱟᱦᱟᱸᱭ ᱡᱟᱦᱟᱸᱞᱮᱠᱟᱠᱤ
ᱦᱮᱸ ᱦᱮᱸ ᱟᱫᱚ ᱜᱚᱝᱠᱮ ᱟᱫᱚ ᱦᱩᱲᱩ ᱥᱩᱢᱩᱝ ᱜᱮᱯᱮ ᱨᱚᱦᱚᱭᱟ ᱥᱮ ᱱᱚᱝᱠᱟ ᱢᱟᱱᱮ ᱡᱟᱦᱟᱱᱟᱜ ᱩᱛᱩ ᱠᱚᱦᱚᱸ ᱯᱮ ᱨᱚᱦᱚᱭ ᱜᱮᱭᱟ
ᱦᱮᱸ ᱜᱚᱝᱠᱮ ᱞᱟᱹᱭᱫᱟᱞᱤᱧ ᱱᱚᱜ ᱚᱚᱭ ᱛᱚ ᱦᱩᱲᱩ ᱨᱚᱦᱚᱭ ᱦᱩᱭ ᱮᱱᱟ ᱛᱟᱯᱚᱨᱮ ᱡᱚᱠᱷᱚᱱ ᱤᱨᱚᱜᱼᱟ ᱤᱨ ᱠᱟᱛᱮᱜ ᱟᱨ ᱱᱮᱛᱟᱨ ᱢᱟ ᱢᱟᱱᱮ ᱟᱹᱰᱤ ᱞᱚᱜᱚᱱ ᱦᱩᱭᱩᱜ ᱠᱟᱱᱟ ᱟᱨᱠᱤ ᱤᱨ ᱠᱚᱦᱚᱸ ᱟᱹᱰᱤ ᱞᱚᱜᱚᱱ ᱠᱚᱛᱚᱠ ᱫᱚ ᱢᱟᱱᱮ ᱚᱱᱟᱮ ᱦᱚᱯᱟᱨ ᱠᱚ ᱵᱟᱝ ᱦᱮᱡ ᱟᱠᱟᱱᱟ ᱚᱱᱟ ᱛᱮᱦᱚᱸ ᱠᱚ ᱦᱮᱸ ᱤᱨ ᱠᱟᱛᱮᱜ ᱠᱚ ᱫᱟᱞ ᱜᱚᱫ ᱠᱟᱜ ᱠᱟᱱᱟ ᱟᱨ ᱠᱚᱛᱚᱠ ᱫᱚ ᱤᱨ ᱜᱟᱹᱲᱤ ᱦᱚᱸ ᱦᱮᱡ ᱟᱠᱟᱱᱟ ᱢᱟᱱᱮ ᱢᱟᱱᱮ ᱟᱹᱰᱤ ᱞᱚᱜᱚᱱᱚᱜ ᱠᱟᱱᱟ ᱟᱨᱠᱤ ᱛᱟᱨᱯᱚᱨᱮ ᱞᱮ ᱪᱟᱥᱟ ᱟᱹᱞᱩ ᱠᱚᱞᱮ ᱪᱟᱥ ᱜᱮᱭᱟ ᱦᱮᱸ ᱟᱹᱞᱩ ᱠᱚ ᱛᱟᱯᱚᱨᱮ ᱛᱚᱨᱢᱩᱡᱽ ᱠᱚ ᱛᱩᱲᱤ
ᱟᱪᱪᱷᱟ
ᱯᱷᱚᱞ ᱟᱭᱢᱟ ᱡᱤᱱᱤᱥ ᱞᱮ ᱪᱟᱥᱟ ᱦᱮᱸ ᱟᱫᱚ ᱛᱩᱨᱢᱩ ᱪᱟᱥ ᱨᱮᱫᱚ ᱟᱹᱰᱤ ᱡᱳᱨ ᱠᱷᱚᱛᱤᱜᱼᱟ ᱟᱨᱠᱤ ᱡᱩᱫᱤ ᱟᱨᱮᱞ ᱯᱷᱟᱨᱮᱞ ᱦᱩᱭᱩᱜᱼᱟ ᱦᱮᱸ ᱟᱨ ᱟᱞᱩ ᱫᱚ ᱦᱟᱥᱟ ᱵᱷᱤᱛ ᱛᱤᱨ ᱨᱮ ᱛᱟᱦᱮᱱᱟ ᱛᱚ ᱚᱱᱟ ᱫᱚ ᱵᱟᱝ ᱠᱷᱚᱛᱤᱜ ᱛᱟᱞᱮᱭᱟ ᱛᱚ ᱫᱚᱢᱮ ᱫᱟᱜ ᱞᱮᱠᱷᱟᱱ ᱱᱚᱥᱴᱚᱜᱼᱟ ᱟᱞᱩ ᱦᱮᱸ ᱟᱯᱮ ᱥᱮᱫ ᱫᱚ ᱜᱚᱝᱠᱮ ᱛᱟᱦᱞᱮ ᱚᱱᱟ ᱠᱚᱯᱮ ᱪᱟᱥᱟᱥᱮ ᱠᱟᱝ
ᱜᱚᱝᱠᱮ ᱟᱞᱮ ᱥᱮᱱ ᱫᱚ ᱱᱚᱣᱟ ᱠᱚᱫᱚ ᱵᱟᱞᱮ ᱪᱟᱥᱟ ᱥᱩᱫᱩ ᱦᱩᱲᱩ ᱜᱮ ᱪᱟᱥ ᱦᱩᱭᱩᱜ ᱛᱟᱦᱮᱸᱫ ᱟᱞᱮ ᱛᱚ ᱢᱟᱱᱮ ᱱᱚᱝᱠᱟ ᱟᱞᱮᱭᱟᱜ ᱫᱚ ᱢᱟᱱᱮ ᱱᱚᱝᱠᱟ ᱢᱮᱥᱤᱱ ᱠᱚ ᱠᱟᱹᱪᱩᱜ ᱟᱠᱟᱫᱟ ᱛᱚ ᱫᱟᱜ ᱢᱮᱥᱤᱱ ᱠᱚ ᱚᱱᱟ ᱠᱷᱟᱹᱛᱤᱨ ᱢᱟᱱᱮ ᱥᱮᱨᱢᱟᱟᱨ ᱢᱤᱫ ᱫᱷᱟᱣ ᱜᱮᱞᱮ ᱪᱟᱥᱟ ᱟᱨ ᱵᱟᱹᱫ ᱵᱟᱹᱭᱦᱟᱹᱲ ᱦᱚᱸ ᱚᱱᱠᱟ ᱤᱭᱟᱹ ᱠᱚ ᱵᱟᱪᱩᱜ ᱠᱟᱫᱟ ᱡᱟᱦᱟᱸ ᱞᱮᱠᱟ ᱪᱟᱥ ᱜᱟᱱᱚᱜᱼᱟ ᱟᱨ ᱡᱟᱦᱟᱸ ᱢᱟᱨᱟᱝ ᱪᱟᱹᱥᱤ ᱠᱚ ᱩᱱᱠᱩᱣᱟᱜᱫᱚ ᱢᱟᱱᱮ ᱵᱟᱹᱭᱦᱟᱹᱲ ᱠᱚᱫᱚ ᱵᱷᱟᱜᱤ ᱵᱷᱟᱜᱤ ᱡᱟᱭᱜᱟ ᱨᱮᱜᱮ ᱢᱮᱱᱟᱜ ᱟᱠᱟᱫ ᱛᱟᱠᱚᱣᱟ ᱩᱱᱠᱩ ᱫᱚ ᱟᱫᱚ ᱟᱨ ᱱᱚᱝᱠᱟ ᱢᱮᱥᱤᱱ ᱠᱚᱦᱚᱸ ᱢᱮᱱᱟᱜ ᱟᱠᱟᱫ ᱛᱟᱠᱚᱣᱟ
ᱦᱩᱸ ᱦᱩᱸ
ᱛᱚ ᱩᱱᱠᱩ ᱫᱚ ᱟᱫᱚ ᱥᱮᱨᱢᱟᱨ ᱨᱮ ᱵᱟᱨ ᱫᱷᱟᱣ ᱠᱚ ᱪᱟᱥᱟ
ᱚ
ᱟᱨ ᱦᱳᱭ ᱟᱨ ᱱᱚᱝᱠᱟ ᱥᱚᱵᱡᱤ ᱠᱚᱫᱚ ᱢᱤᱫᱴᱟᱝ ᱢᱤᱫᱴᱮᱱ ᱪᱟᱹᱥᱤ ᱛᱟᱦᱮᱸᱟᱸ ᱠᱟᱱ ᱛᱟᱦᱮᱱᱟ ᱩᱱᱤᱜᱮ ᱪᱟᱥ ᱵᱟᱲᱟᱭᱟ ᱱᱚᱝᱠᱟ ᱛᱱᱟᱜ ᱯᱟᱸᱪ ᱵᱚᱪᱷᱚᱨ ᱫᱷᱚᱨᱮ ᱢᱤᱫᱴᱟᱝ ᱛᱩᱨᱢᱩᱡ ᱡᱮ ᱪᱟᱥ ᱞᱮᱟ ᱤᱱᱟ ᱯᱚᱨᱮ ᱟᱫᱚ ᱱᱤᱛᱚᱜ ᱫᱚ ᱵᱟᱭ ᱪᱟᱥ ᱮᱫᱟ ᱛᱩᱨᱢᱩᱡ ᱫᱚ ᱚᱱᱮ ᱡᱟᱦᱟᱸ ᱞᱮᱠᱟ ᱵᱤᱱ ᱞᱟᱹᱭ ᱦᱚᱪᱚ ᱠᱮᱫᱟ ᱱᱚᱝᱠᱟ ᱵᱟᱹᱫ ᱨᱮᱱᱟᱜ ᱮᱴᱠᱮᱴᱚᱬᱮ ᱧᱮᱞᱚᱜᱼᱟ ᱡᱟᱹᱥᱛᱤ ᱢᱟᱱᱮ ᱱᱚᱝᱠᱟ ᱯᱷᱚᱞᱚᱱ ᱵᱟᱭ ᱯᱷᱚᱞᱚᱱᱚᱜᱼᱟ
ᱦᱮᱸ ᱛᱩᱨᱢᱩᱡᱽ ᱫᱚ ᱢᱤᱫ ᱵᱟᱨ ᱥᱮᱨᱢᱟ ᱜᱮ ᱦᱩᱭᱩᱜᱼᱟ ᱡᱚᱠᱷᱚᱱ ᱵᱟᱨᱠᱮ ᱵᱟᱨ ᱥᱮᱨᱢ ᱜᱮ ᱥᱮᱨᱢᱟᱢ ᱨᱚᱦᱚᱭ ᱤᱫᱤᱭᱟ ᱩᱱᱫᱚ ᱛᱚᱨᱢᱩᱡᱽ ᱦᱚᱸ ᱵᱟᱝ ᱦᱳᱭᱼᱟ ᱢᱟᱱᱮ ᱫᱚᱢᱮ ᱨᱳᱜᱽ ᱦᱮᱸ ᱵᱟᱞᱮ ᱜᱤᱫᱽᱨᱟᱹ ᱡᱚᱛᱚᱱ ᱞᱮᱠᱟ ᱚᱱᱟ ᱫᱚ ᱟᱹᱰᱤ ᱤᱭᱟᱹ ᱡᱤᱱᱤᱥ ᱠᱟᱱᱟ ᱫᱚᱢᱮ ᱡᱚᱛᱚᱱᱟ ᱦᱮᱸ ᱫᱟᱨᱮ ᱚᱢᱚᱱ ᱠᱷᱚᱱ ᱜᱮ ᱦᱩᱸ ᱡᱚᱛᱚᱱ
ᱦᱮᱸ ᱟᱫᱚ ᱩᱱᱤ ᱜᱮᱮ ᱨᱚᱦᱚᱭ ᱵᱟᱲᱟᱭ ᱛᱟᱦᱮᱱᱟ ᱟᱫᱚ ᱱᱚᱜᱼᱚᱭ ᱯᱮ ᱯᱩᱱ ᱵᱚᱪᱷᱚᱨ ᱜᱟᱱ ᱦᱩᱭᱱᱟ ᱟᱫᱚ ᱟᱹᱣᱨᱤ ᱨᱚᱦᱚᱭ ᱛᱟᱞᱮᱭᱟ ᱫᱚ ᱥᱚᱵᱽᱡᱤ ᱠᱚᱦᱚᱸ ᱩᱱᱤᱜᱮ ᱨᱚᱦᱚᱭ ᱵᱟᱲᱟᱭᱟ ᱱᱚᱝᱠᱟ ᱵᱮᱸᱜᱟᱲ ᱠᱚ ᱵᱚᱨᱵᱚᱴᱤ ᱠᱚ
ᱩᱜ᱾
ᱟᱫᱚ ᱟ ᱟᱞᱮ ᱥᱮᱱ ᱫᱚ ᱱᱚᱝᱠᱟ ᱟᱹᱞᱩ ᱠᱚᱫᱚ ᱵᱟᱞᱮ ᱨᱚᱦᱚᱭᱟ ᱟᱹᱞᱩ ᱠᱚᱫᱚ᱾ ᱟᱨ ᱵᱟᱨᱭᱟ ᱯᱮᱭᱟ ᱪᱟᱥᱤᱢ- ᱱᱟᱜ ᱠᱟᱜ ᱠᱚᱣᱟ ᱱᱚᱝᱠᱟ ᱵᱟᱫᱟᱢ ᱠᱚ ᱨᱚᱦᱚᱭᱟ ᱱᱚᱝᱠᱟ ᱡᱚᱢ ᱞᱟᱹᱜᱤᱫ᱾
ᱚᱸ ᱵᱟᱫᱟᱢ ᱦᱚᱸᱠᱚ ᱨᱚᱦᱚᱭ ᱜᱮᱭᱟ ᱟᱞᱮ ᱥᱮᱜ ᱦᱚᱸ ᱠᱤᱱᱛᱩ ᱵᱟᱫᱟᱢ- ᱨᱮ ᱩᱱᱟᱹᱜ ᱠᱷᱟᱹᱴᱟᱹᱞᱤ ᱫᱚ ᱵᱟᱹᱱᱩᱜᱼᱟ ᱡᱩᱫᱤ ᱢᱤᱫ ᱫᱷᱟᱣ ᱵᱤᱱ ᱮᱨ ᱜᱤᱲᱤᱭᱟ ᱡᱩᱫᱤ ᱵᱟᱵᱤᱱ ᱯᱳᱭᱟ- ᱛᱟᱹᱣ ᱦᱩᱭ ᱫᱚ ᱦᱩᱭᱩᱜᱼᱟ ᱟᱨᱠᱤ ᱟᱨ ᱯᱳ ᱞᱮᱠᱷᱟᱱ ᱢᱟ ᱵᱷᱟᱹᱜᱤ ᱜᱮ ᱦᱩᱭᱩᱜᱼᱟ᱾
ᱳ᱾
ᱛᱟᱦᱞᱮ ᱜᱚᱝᱠᱮ ᱟᱵᱤᱱ ᱫᱚ ᱚᱞᱚᱜ ᱡᱤᱭᱚᱱ ᱥᱮ ᱮᱢᱱᱤ᱾ ᱥᱟᱝᱥᱟᱨᱤᱠ ᱡᱤᱵᱚᱱ᱾
ᱵᱟᱝ ᱜᱮ ᱚᱝᱠᱟ ᱟᱹᱞᱤᱧ ᱫᱚ ᱱᱚᱝᱠᱟ ᱟᱞᱚ ᱡᱤᱭᱚᱱ ᱜᱮ᱾
ᱚᱞᱚᱜ ᱡᱤᱭᱚᱱ ᱜᱮ ᱛᱟᱦᱞᱮ ᱟᱹᱰᱤ ᱵᱷᱟᱜᱮ ᱜᱚᱝᱠᱮ᱾
ᱦᱮᱸ ᱜᱚᱝᱠᱮ ᱟᱫᱚ ᱢᱟᱡᱷᱮ ᱥᱟᱡᱷᱮ ᱪᱟᱞᱟᱜ ᱦᱩᱭᱩᱜᱼᱟ ᱚᱲᱟᱜ ᱢᱟᱡᱷᱮ ᱥᱟᱡᱷᱮ ᱪᱟᱞᱟᱜ ᱦᱩᱭᱩᱜᱼᱟ ᱚᱲᱟᱜ᱾ ᱠᱚᱨᱮ ᱱᱚ-ᱚᱭ ᱦᱚᱸ ᱞᱟᱹᱭ ᱵᱤᱱ᱾
ᱦᱚᱜ ᱚᱭ ᱜᱚᱝᱠᱮ ᱞᱟᱹᱭ ᱫᱟᱞᱤᱧ ᱦᱚᱜ ᱚᱭ ᱥᱚᱨᱠᱟᱨ ᱠᱚ ᱱᱟᱣᱟ ᱠᱚᱠᱚ ᱦᱮᱡ ᱟᱠᱟᱱᱟ᱾ ᱢᱚᱴᱟ ᱢᱩᱴᱤ ᱥᱩᱡᱳᱠ ᱥᱩᱵᱤᱫᱟ ᱟᱹᱰᱤ ᱨᱚᱠᱚᱢ ᱠᱚ ᱞᱟᱹᱭ ᱫᱟ ᱡᱩᱫᱤ ᱚᱱᱟ ᱠᱚᱨᱮᱢ- ᱵᱤᱱ ᱞᱟᱜᱟᱣ ᱫᱟᱲᱮᱭᱟᱜᱼᱟ ᱜᱚᱝᱠᱮ ᱟᱹᱰᱤ ᱱᱟᱯᱟᱭ- ᱦᱮᱸ ᱟᱹᱰᱤ ᱨᱚᱠᱚᱢ ᱠᱚ ᱞᱟᱹᱭ ᱫᱟ᱾
ᱦᱳᱭ ᱜᱚᱝᱠᱮ᱾ ᱟᱫᱚ ᱚᱱᱟ ᱠᱚ ᱞᱟᱜᱟᱣ ᱠᱷᱟᱹᱛᱤᱨ ᱜᱮ ᱛᱚ ᱟᱞᱤᱢ ᱢᱟ- ᱪᱮᱥᱴᱟ ᱦᱩᱭ ᱠᱟᱱᱟ ᱟᱨ ᱥᱩᱫᱷᱩ ᱞᱟᱜᱟᱣ ᱠᱷᱟᱹᱛᱤᱨ ᱫᱚ ᱵᱟᱝᱼᱟ᱾ ᱡᱟᱛᱮ ᱚᱜ ᱵᱟᱝ ᱞᱟᱜᱟᱜ ᱨᱮᱦᱚᱸ ᱚᱜ- ᱢᱟᱱᱮ ᱯᱟᱹᱴᱷᱩᱣᱟᱹ ᱫᱚ ᱢᱟᱱᱮ ᱥᱮᱬᱟ ᱠᱟᱫ ᱫᱚ ᱵᱷᱟᱹᱜᱤ ᱠᱟᱱ ᱜᱮᱭᱟ᱾
ᱥᱮᱬᱟ ᱠᱟᱜ ᱫᱚ ᱵᱷᱟᱜᱮ ᱜᱮ᱾ ᱪᱮᱫᱟᱜ ᱥᱮ ᱟᱵ ᱟᱹᱵᱤᱱ ᱞᱟᱦᱟ ᱛᱮ ᱧᱮᱞ ᱵᱤᱱ ᱟᱵᱚ ᱨᱮᱱ ᱟᱭᱩᱨ ᱜᱚᱜᱚᱼᱵᱟᱵᱟ ᱛᱟᱠᱚ- ᱚᱞᱚᱜ ᱯᱟᱲᱦᱟᱜ ᱵᱟᱠᱚ ᱵᱟᱲᱟᱭᱟ᱾ ᱦᱚᱭᱛᱚ ᱰᱟᱠᱛᱟᱨ ᱚᱲᱟᱜ ᱠᱚᱠᱚ ᱪᱟᱞᱟᱣᱱᱟ ᱧᱮᱞ ᱵᱤᱱ ᱨᱟᱱ ᱠᱚ- ᱠᱚ ᱚᱞᱟᱜ ᱠᱚᱣᱟ ᱦᱟᱹᱱᱤ ᱚᱲᱟᱜ ᱤᱫᱤᱭ ᱢᱮ ᱱᱩᱭ ᱚᱲᱟᱜ ᱤᱫᱤᱭ ᱢᱮ᱾ ᱦᱮᱸᱭᱟ ᱱᱚᱣᱟ ᱫᱚ ᱛᱤ ᱨᱮᱠᱚ ᱡᱚᱢᱟ ᱪᱮᱫ ᱠᱚ ᱞᱟᱹᱭ ᱦᱚᱪᱚ ᱟᱠᱟᱫᱟ ᱧᱮᱞ ᱵᱤᱱ᱾ ᱦᱟᱱᱮ ᱥᱮᱛᱟᱜ ᱨᱮᱱᱟᱜ ᱛᱤᱠᱤᱱᱮ ᱡᱚᱢ ᱠᱮᱫᱟ ᱟᱨ ᱛᱤᱠᱤᱱ ᱨᱟᱹ- ᱫᱟᱜ ᱟᱹᱭᱩᱵ ᱮ ᱡᱚᱢ ᱠᱮᱫᱟ ᱱᱚᱝᱠᱟ ᱦᱩᱭᱩᱜ ᱠᱟᱱᱟ ᱦᱮᱸ ᱥᱮ᱾ ᱦᱮᱸ ᱛᱟᱦᱞᱮ ᱚᱞᱚᱜ ᱡᱤᱭᱚᱱ ᱫᱚ ᱫᱚᱨᱠᱟᱨ ᱜᱮ ᱟᱵᱚ ᱨᱮᱱ ᱡᱟᱦᱟᱸᱭ- ᱯᱚᱨᱮ ᱵᱷᱚᱵᱤᱥᱚᱛ ᱨᱮᱠᱚ ᱡᱟᱦᱟᱸᱭ ᱠᱚ ᱦᱤᱡᱩᱜ ᱛᱟᱵᱚᱱᱟ ᱜᱤᱫᱽᱨᱟᱹ ᱯᱤᱫᱽᱨᱟᱹ ᱢᱟᱹᱭ ᱵᱟᱹᱵᱩ ᱛᱟᱠᱚ᱾ ᱩᱱᱠᱩ ᱦᱚᱸ ᱥᱮᱬᱟ ᱞᱟᱹᱠᱛᱤ ᱫᱚᱨᱠᱟᱨ ᱢᱮᱱᱟᱜ ᱛᱟᱵᱚᱱᱟ᱾ ᱦᱮᱸ ᱦᱚᱸᱜᱼᱚᱭ ᱱᱚᱣᱟ ᱠᱚ ᱮᱴᱠᱮᱴᱚᱬᱮ ᱟᱞᱚ ᱦᱩᱭᱩᱜ ᱛᱟᱵᱚᱱ ᱢᱟ᱾
ᱟᱞᱚ ᱦᱩᱭᱩᱜ ᱛᱟᱵᱚᱱᱟ ᱟᱨ ᱱᱮᱛᱟᱨ ᱢᱟ ᱡᱷᱚᱛᱚ ᱜᱮ ᱰᱤᱡᱤᱴᱟᱞ ᱡᱩᱜᱽ ᱠᱟᱱᱟ᱾
ᱦᱮᱸ᱾
ᱟᱨ ᱡᱩᱫᱤ ᱱᱚᱣᱟ ᱠᱚ ᱵᱟ ᱵᱚ ᱥᱮ- ᱥᱮᱬᱟᱭᱟ ᱛᱟᱦᱮᱞᱮ ᱫᱚ ᱟᱵᱚ ᱫᱚ ᱢᱟᱱᱮ ᱯᱩᱨᱟᱹ ᱢᱩᱨᱠᱷᱚ ᱜᱮᱵᱚ ᱛᱟᱦᱮᱱᱟ᱾
ᱦᱮᱸ ᱢᱩᱨᱠᱷᱚ ᱜᱮᱵᱚᱱ ᱛᱟᱦᱮᱸᱱᱟ᱾
ᱡᱟᱦᱟᱱᱟᱜ ᱢᱟᱱᱮ- ᱱᱮᱛᱟᱨ ᱢᱟ ᱡᱚᱛᱚ ᱜᱮ ᱯᱷᱳᱱ ᱛᱮ ᱦᱩᱭᱩᱜ ᱠᱟᱱᱟ ᱯᱷᱳᱱ ᱛᱮ ᱡᱚ ᱡᱩᱫᱤ ᱵᱟᱵᱚ ᱤᱭᱟᱹ ᱧᱟᱢᱟ- ᱛᱟᱦᱮᱞᱮ ᱪᱮᱫ ᱛᱮᱱ ᱦᱚᱸ ᱚᱝᱠᱟ ᱥᱩᱡᱳᱜᱽ ᱥᱩᱵᱤᱫᱷᱟ ᱦᱚᱸ ᱵᱟᱵᱚᱱ ᱧᱟᱢᱟ᱾
ᱦᱩᱸ᱾
ᱱᱚᱜ-ᱚᱭ ᱦᱚᱞᱟ ᱢᱟᱫᱷᱮᱨ ᱜᱮ ᱯᱟᱨᱚᱢᱱᱟ ᱱᱚᱜ-ᱚᱭ ᱠᱤᱥᱚᱠ ᱵᱚᱱᱫᱷᱩ ᱠᱚ ᱠᱚ ᱮᱯᱞᱟᱭ ᱠᱮᱫᱟ᱾
ᱦᱮᱸ ᱦᱮᱸ᱾
ᱦᱮᱸ ᱟᱹᱰᱤ ᱜᱟᱱ ᱦᱚᱲ ᱞᱤᱧ ᱧᱮᱞᱮᱫ ᱠᱚ ᱛᱟᱦᱮᱱ ᱢᱟᱱᱮ ᱮ- ᱡᱟᱦᱟᱸᱭ ᱦᱚᱲᱮ ᱵᱟᱲᱟᱭᱟ ᱩᱱᱤ ᱴᱷᱮᱱ ᱜᱮ ᱪᱟᱞᱟᱣ ᱛᱮ ᱡᱚᱛᱚ ᱦᱚᱲ ᱠᱚ ᱯᱩᱨᱩᱱ ᱮᱫᱟ ᱟᱫᱚ- ᱡᱚᱛᱚ ᱦᱚᱲ ᱡᱩᱫᱤ ᱱᱚᱝᱠᱟ ᱡᱮ ᱠᱤᱱᱛᱩ ᱵᱚᱱ ᱵᱟᱲᱟᱭ ᱜᱤᱭᱟ ᱦᱩᱱᱟᱹᱝ ᱚᱞᱚᱜ ᱯᱟᱲᱦᱟᱜ ᱠᱚ ᱛᱟᱦᱚᱞᱮ ᱠᱷᱟᱱ ᱫᱚ ᱠᱳᱱᱳ ᱚᱥᱩᱵᱤᱫᱟ ᱜᱮ ᱵᱟᱢ ᱩᱫᱩᱜ ᱠᱮᱭᱟ᱾
ᱵᱟᱝ ᱵᱟᱝ᱾
ᱦᱳᱭ ᱡᱚᱛᱚ ᱦᱚᱲ ᱱᱤᱡᱮ ᱛᱮᱜᱮ ᱵᱚᱱ ᱤᱭᱟᱹ ᱠᱮᱭᱟ᱾ ᱮᱴᱟᱜ ᱦᱚᱲ ᱪᱮᱛᱟᱱ ᱨᱮ ᱢᱟᱱᱮ ᱱᱚᱝᱠᱟ ᱤᱭᱟᱹ ᱵᱟᱝ ᱦᱩᱭ ᱠᱚᱜ᱾
ᱦᱮᱸ ᱦᱚᱲ ᱪᱮᱛᱟᱱ ᱵᱷᱚᱨᱥᱟ ᱦᱩᱭᱩᱜ ᱠᱟᱱ ᱛᱟᱵᱚᱱᱟ, ᱟᱫᱚ ᱟᱵᱩ ᱫᱚ ᱵᱟᱵᱚᱱ ᱥᱮᱬᱟ ᱡᱚᱝ ᱠᱟᱱᱟ᱾ ᱠᱤᱱᱛᱩ ᱯᱚᱨᱮᱛᱮ ᱚᱱᱟ ᱚᱥᱩᱵᱤᱫᱟ ᱦᱩᱭᱩᱜ ᱠᱟᱱ ᱛᱟᱵᱚᱱᱟ ᱟᱵᱚᱣᱟᱜ ᱜᱮ ᱚᱥ
ᱦᱳᱭ᱾ ᱦᱟᱞᱳ᱾